ᱦᱚᱸ ᱢᱟ ᱞᱟᱭ ᱢᱮ᱾
ᱪᱤᱠᱟᱹᱜ ᱠᱟᱱ ᱪᱚᱝ ᱱᱮᱴᱣᱟᱨᱠ ᱡᱟᱹᱱᱤᱡ ᱤᱭᱟᱹ ᱦᱩᱭᱩᱜ ᱠᱟᱱᱟ᱾
ᱟᱫᱚ ᱱᱤᱛ ᱫᱚ ᱴᱷᱤᱠ ᱜᱮ ᱟᱸᱡᱚᱢᱚᱜ ᱠᱟᱱ ᱛᱚ᱾
ᱟᱢ ᱛᱤᱱᱟᱹᱜ ᱫᱷᱟᱣ ᱤᱭᱟᱹᱢ ᱪᱟᱞᱟᱣ ᱟᱠᱟᱱᱟ ᱟᱡᱚᱫᱤᱭᱟᱹ?
ᱤᱧ ᱟᱡᱚᱫᱤᱭᱟᱹ ᱦᱩᱭ ᱠᱟᱱ ᱛᱤᱧᱟᱹ ᱯᱩᱱ ᱫᱷᱟᱣ ᱜᱟᱱ ᱫᱚ᱾ ᱟᱥᱟ ᱠᱚᱨᱮ ᱦᱩᱭ ᱠᱟᱱ ᱛᱤᱧᱟ᱾
ᱤᱧ ᱢᱟ ᱯᱩᱱ ᱫᱷᱟᱣ᱾
ᱦᱮᱸ ᱯᱩᱱ ᱫᱷᱟᱣ ᱜᱟᱱ ᱫᱚ ᱦᱩᱭ ᱠᱟᱱ ᱛᱤᱧᱟᱹ ᱯᱩᱱ ᱫᱷᱟᱣ ᱠᱷᱚᱱ ᱢᱚᱬᱮ ᱫᱷᱟᱣ ᱜᱟᱱ ᱫᱚ ᱦᱩᱭ ᱠᱟᱱ ᱛᱤᱧᱟᱹ ᱠᱷᱟᱡ ᱛᱚ᱾
ᱜᱚᱴᱟ ᱡᱚᱛᱚ ᱡᱟᱭᱜᱟᱢ ᱧᱮᱞ ᱯᱩᱨᱟᱹᱣ ᱟᱠᱟᱫᱟ ᱚᱸᱰᱮᱱᱟᱜ? ᱦᱮᱞᱳ ᱪᱤᱠᱟᱹᱜ ᱠᱟᱱᱟ ᱦᱮᱞᱳ᱾ ᱦᱮᱞᱳ ᱵᱟᱝ ᱟᱸᱡᱚᱢᱚᱜ ᱠᱟᱱ ᱫᱚ?